ᱡᱚᱦᱟᱨ ᱡᱚᱦᱟᱨ
ᱛᱤᱠᱤᱱ ᱜᱚᱝᱜᱮ
ᱦᱮᱸ ᱦᱮᱸ ᱥᱟᱹᱜᱩᱱ ᱛᱤᱠᱤᱱ
ᱦᱮᱸ ᱜᱚᱝᱠᱮ ᱛᱟᱦᱚᱞᱮ ᱪᱮᱜ ᱠᱚᱵᱤᱱ ᱪᱤᱠᱟᱹ ᱵᱟᱲᱟᱭᱟ?
ᱮᱭ ᱱᱤᱭᱟᱹ ᱥᱮᱱ ᱦᱮᱡ ᱦᱩᱭ ᱠᱟᱱᱟ ᱵᱟᱡᱟᱨ ᱥᱮᱱ ᱪᱟ ᱧᱩ᱾
ᱟᱪᱪᱷᱟ ᱟᱪᱪᱷᱟ ᱦᱮᱸ ᱜᱚᱝᱠᱮ ᱛᱟᱦᱞᱮ ᱟᱯᱮ ᱦᱟᱸᱜ ᱚᱲᱟᱜ ᱠᱷᱚᱱᱟᱜ ᱫᱚ ᱚᱝᱠᱟ ᱵᱟᱡᱟᱨ ᱠᱚ ᱦᱟᱸᱜ ᱛᱤᱱᱟᱹᱜ ᱡᱷᱟᱹᱞᱟ?
ᱮᱸ ᱜᱚᱝᱠᱮ ᱥᱩᱨ ᱫᱚ ᱥᱩᱨ ᱜᱮᱭᱟ,
ᱟᱪᱪᱷᱟ ᱟᱪᱪᱷᱟ
ᱦᱮ ᱛᱟᱲᱟᱢ ᱠᱚᱛᱮ ᱜᱮ ᱪᱟᱞᱥᱣ ᱵᱟᱲᱟ ᱦᱩᱭᱩᱜ-ᱟ ᱵᱟᱡᱟᱨ ᱥᱮᱱ᱾
ᱴᱷᱤᱠ ᱴᱷᱤᱠ ᱦᱳᱭ ᱜᱚᱝᱠᱮ ᱱᱚᱜᱚᱱᱟ ᱟᱞᱮ ᱫᱚ ᱦᱟᱸᱜ ᱱᱚᱜ-ᱚᱭ ᱥᱩᱨ ᱨᱮᱜᱮ ᱱᱦᱟᱜ ᱚᱱᱟ ᱪᱚᱠ ᱢᱮᱱᱟᱜ-ᱟ ᱪᱚᱠ ᱞᱮᱠᱟ ᱦᱟᱸᱜ ᱚᱸᱰᱮ ᱟᱹᱰᱤ ᱠᱤᱪᱷᱩ ᱧᱟᱢᱚᱜ-ᱟ ᱡᱚᱢ ᱪᱚᱯ ᱠᱚ ᱧᱟᱢᱚᱜ ᱠᱟᱱᱟ ᱱᱤᱛᱳᱜ ᱫᱚ ᱦᱟᱸᱜ ᱪᱟ ᱠᱚ ᱧᱟᱢᱚᱜ ᱠᱟᱱᱟ ᱟᱫᱚ ᱱᱤᱛᱚᱜ ᱢᱟ ᱨᱟᱵᱟᱝ ᱫᱟᱜ ᱫᱤ ᱥᱮ ᱨᱮᱭᱟᱲ ᱜᱮ ᱱᱦᱟᱜ ᱵᱩᱡᱷᱟᱹᱜ ᱠᱟᱱᱟ, ᱪᱟ ᱧᱩ ᱠᱚᱦᱚᱸ ᱢᱟᱱᱮ ᱟᱹᱲᱤ ᱡᱩᱛ ᱜᱮ ᱵᱩᱡᱷᱟᱹᱜ ᱠᱟᱱᱟ᱾
ᱦᱮᱸ ᱚᱱᱟ ᱛᱤᱨᱜᱮ ᱱᱚᱜ-ᱚᱭ ᱪᱟᱞᱟᱣ ᱦᱩᱭ ᱠᱟᱱᱟ ᱪᱟ ᱧᱩ ᱱᱮ ᱦᱮᱡ ᱦᱩᱭ ᱠᱟᱱᱟ᱾ ᱛᱚ ᱨᱮᱭᱟᱲ ᱨᱮᱫᱚ ᱵᱷᱟᱜᱤ ᱵᱩᱡᱷᱟᱹᱜ ᱟ ᱛᱚ ᱪᱟ ᱧᱩ ᱠᱚ ᱫᱟᱜ ᱥᱚᱢᱚᱭ ᱠᱚ᱾
ᱦᱮᱸ ᱦᱮᱸ ᱟᱲᱤ ᱢᱚᱸᱡᱽ ᱵᱩᱡᱷᱟᱹᱜ-ᱟ ᱦᱮᱸ ᱜᱚᱝᱠᱮ ᱱᱚᱜ-ᱚᱭ ᱱᱟᱜ ᱛᱟᱦᱚᱞᱮ ᱟᱵᱤᱱ ᱚᱠᱟ ᱪᱟ ᱵᱤᱱ ᱧᱩᱭ ᱜᱮᱭᱟ ᱜᱚᱝᱠᱮ ᱨᱚᱝ ᱪᱟ ᱥᱮ ᱱᱚᱣᱟ ᱛᱚᱣᱟ ᱪᱟ?
ᱤᱧ ᱫᱚ ᱡᱟᱦᱟᱸ ᱚᱱᱟ ᱛᱚᱣᱟ ᱪᱟ᱾
ᱟᱪᱪᱷᱟ ᱟᱪᱪᱷᱟ ᱮ ᱜᱚᱝᱠᱮ ᱛᱟᱦᱞᱮ ᱱᱚᱜ-ᱚᱭ ᱱᱦᱟᱜ ᱡᱮᱞᱮᱠᱟ ᱛᱚᱣᱟ ᱪᱟ ᱵᱤᱱ ᱧᱩᱭ ᱜᱮᱭᱟ ᱟᱹᱞᱤᱧ ᱫᱚ ᱵᱟᱹᱞᱤᱧ ᱠᱩᱥᱤᱭᱟᱜ ᱜᱮᱭᱟ ᱛᱚᱣᱟ ᱪᱟ ᱫᱚ᱾ ᱟᱞᱤᱧ ᱫᱚ ᱱᱚᱣᱟ ᱨᱚᱝ ᱪᱟ ᱵᱟᱹᱞᱤᱧ ᱧᱩᱭ ᱜᱮᱭᱟ ᱦᱮᱸ, ᱟᱨ ᱱᱚᱜ-ᱚᱭ ᱱᱟ ᱵᱟᱡᱟᱨ ᱠᱚᱥᱮᱡ ᱪᱟᱞᱟᱣ ᱵᱟᱲᱟ ᱦᱩᱭ ᱞᱮᱝ ᱠᱟᱱ ᱠᱩᱯᱷᱤ ᱠᱚ ᱧᱩ ᱦᱩᱭᱩᱜ ᱜᱮᱭᱟ ᱦᱮᱸ
ᱦᱮᱸ ᱦᱮᱸ ᱦᱮᱸ
ᱛᱚᱵᱮ ᱜᱚᱝᱠᱮ ᱟᱹᱵᱤᱱ ᱠᱩᱯᱤ ᱠᱩᱵᱤᱱ ᱧᱩ ᱵᱟᱲᱟᱣ ᱟ ᱥᱮ ᱵᱟᱝ?
ᱠᱩᱯᱷᱤ ᱠᱚᱫᱚ ᱧᱩ ᱫᱚ ᱧᱩ ᱵᱟᱲᱟ ᱦᱩᱭ ᱠᱟᱱ ᱜᱮᱭᱟ ᱵᱟᱨ ᱫᱷᱟᱣ ᱧᱩ ᱦᱩᱭ ᱞᱮᱱ ᱛᱟᱦᱮᱸᱫ ᱢᱤᱫ ᱫᱷᱟᱣ ᱪᱟᱞᱟᱣ ᱦᱩᱭ ᱞᱮᱱ ᱛᱟᱦᱮᱸᱫ ᱡᱷᱟᱲᱜᱨᱟᱢ ᱥᱮᱱ
ᱟᱪᱪᱷᱟ ᱟᱪᱪᱷᱟ
ᱛᱚ ᱚᱱᱛᱮ ᱨᱮ ᱧᱩ ᱦᱩᱭ ᱞᱮᱱ ᱛᱟᱦᱮ ᱢᱤᱫ ᱫᱷᱟᱣ ᱟᱨ ᱢᱤᱫ ᱫᱷᱟᱣ ᱫᱚ ᱡᱟᱭᱦᱳᱠ ᱠᱟ ᱥᱮᱱ ᱪᱚ ᱪᱟᱞᱟᱣ ᱞᱮᱱ ᱛᱟᱦᱮᱸᱜ ᱧᱩ ᱦᱩᱭ ᱞᱮᱱ ᱛᱟᱦᱮᱸᱜ᱾
ᱟᱪᱪᱷᱟ ᱴᱷᱤᱠ ᱜᱮᱭᱟ ᱜᱚᱝ ᱦᱮᱸ ᱟᱹᱰᱤ ᱱᱟᱯᱟᱭ ᱦᱮᱸ ᱟᱹᱰᱤ ᱱᱟᱯᱟᱭ ᱞᱤᱧ ᱵᱩᱡᱷᱟᱹᱣ ᱠᱮᱜ-ᱟ ᱟᱵᱤᱱ ᱦᱚᱸ ᱠᱩᱯᱤ ᱵᱤᱱ ᱠᱩᱥᱤᱭᱟᱜ ᱜᱮᱭᱟ ᱦᱮᱸ ᱟᱞᱤᱧ ᱦᱚᱸ ᱱᱚᱜᱼᱚᱭ ᱫᱤᱟᱹᱢ ᱦᱟᱸᱜᱟᱸ ᱡᱟᱦᱟ ᱛᱤᱥ ᱵᱟᱡᱟᱨ ᱜᱮᱞᱤᱧ ᱪᱟᱞᱟᱜ ᱠᱟᱱᱟ ᱟᱫᱚ ᱫᱤᱱᱟᱹᱢ ᱜᱮᱞᱤᱧ ᱧᱩᱭᱮᱫᱟ ᱦᱮᱸ ᱢᱟᱱᱮ ᱦᱚᱝᱠᱟ ᱠᱩᱯᱤ ᱠᱚᱫᱚ ᱦᱟ ᱧᱩ ᱵᱟᱲᱟ ᱦᱩᱭᱩᱜ ᱠᱟᱱ ᱜᱮᱭᱟ, ᱟᱨ ᱱᱚᱝᱠᱟ ᱛᱟᱦᱞᱮ ᱜᱚᱝᱠᱮ ᱟᱹᱛᱩ ᱚᱲᱟᱜ ᱠᱚᱨᱮ ᱪᱮᱫᱠᱟ ᱦᱮᱱᱟᱜ ᱯᱮᱭᱟ?
ᱟᱹᱛᱩ ᱚᱲᱟᱜ ᱠᱚᱫᱚ ᱦᱟᱸᱜ ᱡᱟᱦᱟᱸ ᱚᱲᱟᱜ ᱠᱚᱨᱮ ᱫᱚ ᱦᱟᱸᱜ ᱵᱟᱹᱱᱩᱜ ᱞᱮᱭᱟ ᱟᱞᱮ ᱫᱚ ᱢᱚᱲᱟᱜ ᱟᱹᱛᱩ ᱫᱤᱥᱚᱢ ᱨᱮᱫᱚ ᱦᱟᱸᱜ ᱵᱟᱹᱱᱩᱜ ᱞᱮᱭᱟ ᱵᱟᱡᱟᱨ ᱥᱮᱱᱞᱮ ᱦᱮᱡ ᱟᱠᱟᱱᱟ ᱟᱞᱮ ᱫᱚ᱾
ᱟᱪᱪᱷᱟ ᱟᱪᱪᱷᱟ ᱟᱯᱮ ᱫᱚ ᱚᱱᱟ ᱵᱟᱡᱟᱨ ᱜᱮ ᱡᱟᱹᱥᱛᱤ ᱯᱮ ᱛᱟᱦᱮᱱ ᱜᱮᱭᱟ ᱵᱟᱝ? ᱦᱮᱸ ᱦᱮᱸ ᱦᱮᱸ ᱜᱚᱝᱠᱮ ᱛᱟᱦᱚᱞᱚᱝ ᱚᱱᱠᱟ ᱡᱟᱦᱟᱱᱟᱜ ᱠᱚ ᱠᱟᱹᱢᱤ ᱦᱩᱭᱩᱜ ᱜᱮᱭᱟ ᱥᱮ ᱪᱮᱫ ᱵᱟᱡᱟᱨ ᱠᱚᱨᱮ ᱚᱱᱠᱟ ᱡᱟᱦᱟᱱᱟᱜ? ᱮᱸ ᱪᱟᱠᱨᱤ ᱵᱟᱠᱨᱤ ᱠᱚ ᱚᱱᱠᱟ ᱡᱟᱦᱟᱸ ᱠᱚ ᱠᱟᱹᱢᱤ ᱠᱚ
ᱦᱮᱸ ᱜᱚᱝᱠᱮ ᱟᱹᱞᱤᱧ ᱢᱟᱥᱴᱟᱨᱟᱞᱤᱧ ᱱᱚᱛᱮ ᱨᱮ
ᱟᱪᱪᱷᱟ ᱟᱪᱪᱷᱟ ᱛᱟᱦᱚᱞᱮ ᱟᱹᱵᱤᱱ ᱫᱚ ᱢᱟᱪᱮᱫ ᱜᱚᱝᱠᱮ ᱠᱟᱱᱟᱵᱤᱱ ᱦᱮᱸ ᱦᱮᱸ ᱦᱮ ᱟᱹᱰᱤ ᱱᱟᱯᱟᱭ ᱠᱟᱛᱷᱟ ᱵᱩᱡᱷᱟᱹᱣᱱᱟ ᱡᱮᱞᱮᱠᱟ ᱱᱚᱜᱼᱚᱭ ᱥᱟᱱᱛᱟᱲ ᱵᱚᱭᱦᱟ ᱢᱤᱫᱴᱤᱡ ᱱᱟ ᱢᱟᱪᱮᱫ ᱦᱮᱸ ᱢᱟᱡᱮᱛᱠᱟ ᱜᱚᱝᱠᱮ ᱵᱮᱱᱟᱣ ᱟᱠᱟᱱᱟ ᱛᱚ ᱢᱟᱪᱮᱫ ᱜᱚᱝᱠᱮ ᱥᱟᱞᱟᱜ ᱨᱚᱯᱚᱲ ᱠᱟᱛᱮᱫ ᱱᱟᱜ ᱟᱰᱤ ᱢᱚᱸᱡᱽ ᱞᱤᱧ ᱵᱩᱡᱷᱟᱹᱣ ᱠᱮᱫᱟ᱾ ᱥᱮ ᱟᱰᱤ ᱨᱟᱹᱥᱠᱟᱹ ᱞᱤᱧ ᱵᱩᱡᱷᱟᱹᱣ ᱠᱮᱫᱟ ᱦᱮᱸ ᱮᱸ ᱟᱨ ᱛᱟᱦᱟᱞᱮ ᱜᱚᱝᱠᱮ ᱱᱚᱜᱚᱭ ᱟᱛᱩ ᱚᱲᱟᱜ ᱠᱚᱨᱮᱱᱟᱜ ᱵᱟᱵᱤᱱ ᱯᱷᱳᱱ ᱵᱟᱲᱟ ᱟᱠᱟᱫ ᱚᱱᱠᱟ ᱟ ᱪᱮᱫᱠᱟ ᱢᱮᱱᱟᱜ ᱠᱚᱣᱟ? ᱥᱮ ᱢᱟ ᱛᱟᱠ ᱠᱚᱦᱚᱸ ᱵᱤᱱ ᱤᱫᱤ ᱫᱟᱨᱟ ᱠᱟᱜ ᱠᱚᱣᱟ ᱚᱱᱛᱮᱜᱮ?
ᱢᱟ ᱛᱟᱠᱚ ᱫᱚ ᱦᱟᱸᱜ ᱟᱹᱣᱨᱤ ᱠᱚ ᱦᱤᱡᱩᱜᱼᱟ ᱡᱟᱦᱟᱸ ᱵᱟᱦᱩ ᱜᱤᱫᱽᱨᱟᱹ ᱠᱩ ᱜᱮ ᱠᱚ ᱦᱮᱡ ᱟᱠᱟᱱᱟ ᱢᱟᱱᱮ ᱯᱷᱳᱱ ᱫᱚᱞᱤᱧ ᱯᱷᱳᱱ ᱵᱟᱲᱟᱭ ᱜᱮᱭᱟ ᱵᱷᱟᱜᱮ ᱢᱮᱱᱟᱜ ᱠᱚᱣᱟ ᱯᱩᱭᱥᱟᱹ ᱠᱚᱞᱤᱧ ᱮᱢ ᱵᱟᱲᱟ ᱵᱷᱮᱡᱟ ᱵᱟᱲᱟ ᱣᱟᱠᱚᱣᱟ᱾
ᱟᱪᱪᱷᱟ ᱟᱪᱪᱷᱟ ᱦᱮᱸ ᱦᱮᱸ
ᱴᱷᱤᱠ ᱴᱷᱟᱠ ᱜᱮ ᱢᱮᱱᱟᱜ ᱠᱚᱣᱟ ᱚᱲᱟᱜ ᱠᱚᱨᱮ ᱦᱚᱸ
ᱴᱷᱤᱠ ᱴᱷᱤᱠ ᱦᱮᱸ ᱦᱮᱸ ᱱᱚᱝᱠᱟ ᱫᱚ ᱟᱰᱤ ᱱᱟᱯ ᱯᱟᱭ ᱜᱮᱭᱟ ᱡᱮᱞᱮᱠᱟ ᱱᱚᱜᱼᱚᱭ ᱟᱭᱳ ᱵᱟᱵᱟ ᱫᱚ ᱠᱷᱮᱭᱟᱞ ᱫᱚᱦᱚ ᱥᱮ ᱡᱟᱦᱟᱱᱟᱜ ᱜᱟᱛᱮ ᱠᱚᱲᱟ ᱥᱚᱯᱚᱦᱚᱫ ᱠᱚ ᱫᱚ ᱟᱰᱤ ᱞᱟᱠᱛᱤ ᱜᱮ ᱠᱟᱱᱟ ᱦᱮᱸ ᱪᱟ ᱥᱮᱱᱟᱜ ᱟᱵᱚ ᱫᱚ ᱱᱚᱜᱼᱚᱭ ᱟᱭᱳᱵᱟᱵᱟ ᱴᱷᱮᱱ ᱠᱷᱚᱱ ᱜᱮᱵᱚᱱ ᱦᱟᱨᱟ ᱟᱠᱟᱱᱟ ᱥᱮᱠᱚ ᱡᱚᱱᱢᱚ ᱟᱠᱟᱫ ᱵᱚᱱᱟ ᱦᱮᱸ ᱱᱚᱜᱼᱚᱭ ᱜᱤᱨᱟᱹ ᱠᱷᱚᱱᱟᱜ ᱜᱮᱱᱟᱜ ᱟᱰᱤ ᱢᱟᱱᱮ ᱚᱱᱠᱟ ᱟᱰᱤ ᱠᱤᱪᱷᱩ ᱴᱟᱠᱟ ᱯᱩᱭᱥᱟ ᱛᱮ ᱵᱟᱠᱚ ᱚᱵᱷᱟᱵ ᱫᱚᱦᱚ ᱵᱟᱝᱠᱚ ᱫᱚᱦᱚ ᱠᱟᱜ ᱵᱚᱱᱟ ᱛᱚ ᱡᱚᱢ ᱧᱩ ᱛᱮᱦᱚᱸ ᱦᱮᱸ
ᱦᱮᱸ ᱦᱮᱸ
ᱴᱷᱤᱠ ᱴᱷᱤᱠ ᱮ ᱛᱟᱦᱚᱞᱮ ᱜᱚᱝᱠᱮ ᱚᱱᱠᱟ ᱟᱯᱮᱭᱟᱜ ᱚᱱᱠᱟ ᱵᱟᱹᱫ ᱠᱚ ᱡᱚᱢᱤ ᱡᱟᱭᱜᱟ ᱠᱚᱫᱚ ᱢᱮᱱᱟᱜ ᱛᱟᱯᱮᱭᱟ ᱥᱮ ᱵᱟᱝᱟ? ᱟᱛᱩ ᱚᱲᱟᱜ ᱠᱚᱨᱮ ᱟᱪᱪᱷᱟ ᱟᱪᱪᱷᱟ ᱛᱟᱦᱞᱮ ᱪᱟᱥ ᱵᱟᱟᱥ ᱠᱟᱢᱤ ᱠᱚᱫᱚ ᱱᱟᱜ ᱴᱷᱤᱠ ᱴᱷᱤᱠ ᱞᱟᱹᱭᱵᱤᱱ
ᱟᱹᱞᱤᱧ ᱡᱟᱦᱟᱸ ᱯᱩᱭᱥᱟᱹ ᱠᱚᱞᱤᱧ ᱵᱷᱮᱡᱟ ᱞᱮᱠᱷᱟᱱ ᱚᱱᱟ ᱠᱚ ᱪᱟᱥ ᱠᱟᱢᱤ ᱠᱚᱨᱮ ᱠᱚ ᱞᱟᱜᱟᱣᱟ
ᱟᱪᱪᱷᱟ ᱟᱪᱪᱷᱟ
ᱮᱜ ᱠᱟᱠᱟ ᱦᱚᱲ ᱠᱚ ᱢᱮᱱᱟᱜ ᱠᱚᱣᱟ ᱟᱨᱠᱤ ᱚᱱᱮ ᱚᱲᱟᱜ ᱨᱮ ᱢᱟᱱᱮ ᱟᱞᱤᱧ ᱨᱮᱱ ᱵᱚᱭᱦᱟ ᱠᱚᱠᱚ ᱪᱟᱥᱟ ᱚᱱᱟ ᱠᱚᱫᱚ
ᱴᱷᱤᱠ ᱛᱚᱵᱮ ᱱᱚᱜᱚᱭ ᱪᱟᱥ ᱠᱟᱹᱢᱤ ᱠᱚᱫᱚᱱᱟᱜ ᱟᱵᱤᱱ ᱜᱮᱵᱤᱱ ᱨᱟᱠᱟ ᱮᱜ-ᱟ ᱱᱟᱜ ᱢᱟᱱᱮ ᱟᱵᱤᱱ ᱴᱟᱠᱟ ᱠᱩᱲᱤ ᱠᱚ ᱮᱢᱟᱛᱮᱱᱟ ᱜᱚᱲᱚ ᱥᱚᱯᱚᱦᱚᱫ ᱞᱟᱜᱟᱣ ᱵᱤᱱ ᱮᱢᱟ ᱠᱚ ᱠᱟᱱᱟ ᱟᱫᱚ ᱚᱱᱠᱟ ᱛᱮᱜᱮ ᱱᱟᱜ ᱟᱛᱩ ᱚᱲᱟᱜ ᱠᱚᱨᱮᱱᱟᱜ ᱡᱟᱦᱟᱸ ᱡᱚᱢᱤ ᱡᱟᱭᱜᱟ ᱠᱚ ᱢᱮᱱᱟᱜ ᱛᱟᱵᱤᱱᱟ ᱚᱱᱟ ᱠᱚᱫᱚ ᱪᱟᱥ ᱠᱚᱠᱚ ᱯᱩᱨᱟᱹᱣᱮᱫ ᱛᱟᱵᱤᱱᱟ ᱱᱟᱜ
ᱦᱮᱸ ᱦᱮᱸ ᱦᱩᱸ
ᱦᱮᱸ
ᱮ ᱜᱚᱝᱠᱮ ᱛᱟᱦᱚᱞᱮ ᱟᱵᱤᱱ ᱫᱚ ᱪᱟᱥ ᱠᱚᱫᱚ ᱪᱮᱫᱠᱟ ᱦᱟᱸᱜ
ᱦᱮᱸ ᱜᱚᱝᱠᱮ ᱟᱞᱤᱧ ᱫᱚ ᱱᱟᱜ ᱟᱛᱳ ᱚᱲᱟᱜ ᱨᱮᱜᱮᱞᱤᱧ ᱛᱟᱦᱮᱱᱟ ᱦᱮᱸ ᱟᱞᱮ ᱫᱚ ᱪᱟᱥ ᱠᱚᱫᱚ ᱦᱟᱜ ᱫᱚᱢᱮ ᱜᱮ ᱪᱟᱥ ᱵᱟᱲᱟ ᱦᱩᱭᱩᱜ ᱠᱟᱱᱟ ᱱᱚᱜᱼᱚᱭ ᱱᱟᱜ ᱵᱟᱨᱭᱟ ᱚᱱᱮ ᱦᱚᱞᱟ ᱢᱟᱫᱷᱮᱨ ᱨᱮᱱᱟᱜ ᱵᱟᱨᱭᱟ ᱠᱟᱲᱟᱧ ᱦᱟᱛᱟᱣ ᱠᱮᱫ ᱠᱤᱱᱟ ᱱᱟᱦ ᱦᱮᱸ ᱟᱫᱚ ᱩᱱᱠᱤᱱ ᱠᱟᱲᱟ ᱟᱛᱮᱫ ᱜᱮ ᱱᱟᱜ ᱥᱤ ᱵᱟᱲᱟ ᱦᱩᱭᱩᱜ ᱠᱟᱱᱟ ᱟᱰᱤ ᱡᱳᱨ ᱚᱱᱮ ᱟᱫᱚ ᱵᱟᱹᱭᱦᱟᱹᱲ ᱠᱚ ᱢᱟᱨᱟᱝ ᱢᱟᱨᱟᱝ ᱵᱟᱹᱭᱦᱟᱹᱲ ᱦᱮᱱᱟᱜ ᱟ ᱥᱮ᱾ ᱠᱟᱲᱟ ᱵᱟᱢ ᱦᱟᱛᱟᱣ ᱞᱮᱠᱷᱟᱱ ᱦᱮ ᱦᱮᱸ ᱜᱚᱝᱠᱮ ᱞᱟᱹᱭ ᱵᱤᱱ᱾
ᱟ ᱞᱤᱧ ᱜᱟᱰᱤ ᱠᱚᱫᱚ ᱵᱟᱵᱤᱱ ᱧᱮᱞᱮᱫᱼᱟ, ᱥᱤ ᱞᱟᱜᱤᱫ?
ᱟᱪᱪᱷᱟ ᱟᱪᱪᱷᱟ ᱦᱮᱸ ᱜᱚᱝᱠᱮ ᱜᱟᱲᱤ ᱠᱚᱦᱚᱸ ᱢᱮᱱᱟᱜ ᱫᱚ ᱢᱮᱱᱟᱜ ᱜᱮᱭᱟ ᱟᱫᱚ ᱜᱟᱲᱤ ᱠᱚᱦᱚᱸ ᱢᱟᱱᱮ ᱫᱚᱢᱮ ᱫᱟᱢ ᱠᱚ ᱦᱟᱛᱟᱣᱮᱜ-ᱟ ᱟᱞᱮ ᱥᱮᱫ ᱫᱚ ᱱᱟᱜ ᱦᱮᱸ ᱢᱤᱱᱤᱴ ᱨᱮᱜᱮ ᱚᱱᱠᱟ ᱵᱟᱨ ᱥᱚ ᱯᱮᱥᱚ ᱠᱚ ᱦᱟᱛᱟᱣ ᱮᱫᱟ ᱦᱮᱸ ᱜᱚᱝᱠᱮ ᱟᱫᱚ ᱟᱞᱮ ᱢᱟ ᱦᱜ ᱩᱱᱟᱹᱜ ᱠᱤᱪᱥᱟᱹᱲ ᱦᱚᱲ ᱢᱟ ᱵᱟᱝ ᱠᱟᱱᱟᱞᱮ ᱚᱱᱠᱟ ᱨᱮᱸᱜᱮᱡ ᱚᱨᱮᱡ ᱦᱚᱲᱜᱮ ᱩᱱᱟᱹᱜ ᱯᱩᱭᱥᱟᱹ ᱠᱚᱢᱟ ᱵᱟᱱᱩᱜ ᱟᱱᱟ᱾ ᱟᱨ ᱵᱟᱹᱫᱽ ᱵᱟᱝ ᱜᱮ ᱦᱮᱸ ᱢᱤᱱᱤᱴ ᱨᱮ ᱡᱩᱫᱤ ᱢᱤᱫᱥᱚ ᱵᱟᱨᱥᱚ ᱠᱚ ᱦᱟᱛᱟᱣᱟ᱾ ᱛᱟᱞᱚᱞᱮ ᱱᱟᱜ ᱟᱰᱤ ᱜᱟᱱ ᱦᱩᱭ ᱜᱚᱫᱚᱜ ᱠᱟᱱᱟ ᱴᱟᱠᱟ ᱦᱮᱸ᱾
ᱦᱮᱸ ᱦᱮᱸ ᱛᱟᱦᱚᱞᱮ ᱜᱚᱝᱠᱮ ᱟᱵᱤᱱ ᱫᱚ ᱡᱟᱦᱟᱸ ᱠᱚᱱ ᱠᱟᱲᱟ ᱢᱟᱲᱟ ᱠᱚᱛᱮ ᱜᱮᱵᱤᱱ ᱥᱤᱭᱫᱟ᱾
ᱦᱮᱸ ᱜᱚᱝᱠᱮ ᱟᱹᱞᱤᱧ ᱫᱚ ᱦᱟᱸᱜ ᱱᱚᱜᱼᱚᱭ ᱟᱞᱮ ᱟᱹᱛᱩ ᱨᱮᱫᱚ ᱵᱟᱥᱤᱨ ᱵᱷᱟᱜ ᱦᱚᱲ ᱜᱮ ᱱᱟᱸᱜ ᱱᱚᱜᱼᱚᱭ ᱮᱸᱰ ᱜᱟᱲᱤ ᱠᱚᱛᱮ ᱫᱚ ᱵᱟᱝᱠᱚ ᱥᱤ ᱪᱚᱭᱮᱫᱟ ᱱᱚᱜ ᱚᱭ ᱠᱟᱲᱟ ᱰᱟᱝᱨᱟ ᱠᱟᱛᱮ ᱠᱚ ᱥᱤ ᱵᱟᱲᱟᱭᱮᱫᱟ᱾ ᱦᱮᱸ ᱟᱞᱤᱧ ᱫᱚ ᱦᱟᱸᱜ ᱫᱚᱢᱮ ᱜᱤᱞᱤᱧ ᱥᱤᱭᱮᱫ ᱛᱟᱠᱚᱣᱟ᱾ ᱦᱚᱲᱟᱜ ᱠᱚᱦᱚᱸ ᱦᱮᱸ ᱢᱟᱱᱮ ᱱᱟᱦᱮᱞ ᱦᱚᱸ ᱢᱟᱨᱟᱝ ᱢᱟᱨᱟᱝ ᱜᱮᱛ
ᱛᱟᱦᱚᱞᱮ ᱜᱚᱝᱠᱮ ᱛᱤᱱᱟᱹᱜ ᱠᱟᱛᱮᱜ ᱵᱤᱱ ᱦᱟᱛᱟᱣᱮᱜᱼᱟ, ᱚᱱᱟ ᱥᱤ ᱡᱟᱦᱟᱸ ᱥᱤᱭᱮᱜ ᱛᱟᱠᱚ ᱫᱚᱵᱤᱱ ᱦᱚᱲᱟᱜ?
ᱦᱮᱸ ᱜᱚᱝᱠᱮ ᱵᱟᱹᱲᱛᱤ ᱫᱚ ᱦᱟᱸᱜ ᱵᱟᱝᱞᱤᱧ ᱦᱟᱛᱟᱣᱮᱜᱼᱟ, ᱱᱚᱣᱟ ᱫᱮᱲᱥᱚ ᱴᱟᱠᱟ ᱜᱮᱞᱤᱧ ᱦᱟᱛᱟᱣᱮᱫᱟ᱾
ᱟᱪᱪᱷᱟ
ᱦᱮᱸ ᱦᱮᱸ
ᱜᱚᱝᱠᱮ ᱟᱞᱮ ᱥᱮᱱ ᱦᱚᱸ ᱢᱟᱱᱮ ᱢᱤᱜ ᱟᱞᱮ ᱡᱚᱠᱷᱚᱱ ᱯᱟᱹᱦᱤᱞ ᱧᱚᱜ ᱨᱮ
ᱟᱪᱪᱷᱟ ᱟᱪᱪᱷᱟ
ᱟᱹᱛᱩ ᱨᱮ ᱛᱟᱦᱮᱸ ᱦᱩᱭ ᱞᱮᱱᱟ᱾ ᱡᱚᱠᱷᱚᱱ ᱰᱟᱝᱨᱟ ᱛᱮᱠᱚ ᱥᱤ ᱵᱟᱲᱟᱭ ᱛᱟᱦᱮᱸᱜ ᱟ᱾ ᱟᱞᱮ ᱥᱮᱱ ᱢᱟ ᱦᱟᱛᱟᱣ ᱛᱟᱦᱮᱸᱜ ᱠᱚ ᱚᱝᱠᱟ ᱪᱟᱨᱥᱚ ᱴᱟᱠᱟ ᱫᱷᱟᱹᱵᱤᱡ ᱠᱚ ᱦᱟᱛᱟᱣ ᱛᱟᱦᱮᱸᱫ᱾ ᱛᱟ ᱟᱹᱵᱤᱱ ᱫᱚ ᱪᱮᱫᱟᱜ ᱩᱱᱟᱹᱜ ᱠᱚᱢ ᱵᱤᱱ ᱦᱟᱛᱟᱣᱮᱫᱟ?
ᱦᱩᱸ ᱠᱚᱢ ᱫᱚ ᱦᱟᱸᱜ ᱱᱚᱜᱼᱚᱭ ᱱᱚᱜ ᱱᱚᱝᱠᱟ ᱠᱚ ᱦᱟᱛᱟᱣ ᱦᱩᱭᱩᱜ ᱠᱟᱱᱟ ᱡᱮ ᱡᱮᱞᱮᱠᱟ ᱱᱤᱛᱚᱜ ᱧᱮᱞᱮᱜ ᱠᱚᱭᱟ ᱟᱹᱛᱩ ᱦᱚᱲ ᱚᱲᱟᱜ ᱠᱚᱨᱮ ᱦᱚᱸ ᱟᱹᱰᱤ ᱨᱮᱸᱜᱮᱡ ᱨᱮᱸᱜᱮᱡ ᱦᱚᱲ ᱦᱮᱱᱟᱜ ᱠᱚᱣᱟ ᱟᱫᱚ ᱚᱱᱟ ᱛᱤᱨᱱᱟᱹᱜ ᱱᱟᱜ ᱠᱚᱢ ᱜᱮ ᱛᱟᱣ ᱦᱩᱭᱩᱜ ᱠᱟᱱᱟ ᱦᱮᱸ ᱩᱱᱟᱹᱜ ᱫᱚ ᱴᱟᱠᱟ ᱵᱟᱝ ᱞᱚᱵ ᱦᱩᱭᱩᱜ ᱠᱟᱱᱟ ᱛᱚ ᱪᱟᱥ ᱠᱚ ᱨᱟᱠᱟᱵᱟᱠᱚ ᱦᱩᱭᱩᱜ ᱠᱟᱱᱟ ᱦᱮᱸ
ᱟᱪᱪᱷᱟ ᱛᱟᱦᱞᱮ ᱨᱚᱦᱚᱭ ᱵᱟᱲᱟ ᱠᱚᱫᱚ ᱦᱩᱭ ᱱᱟ?
ᱨᱚᱦᱚᱭ ᱵᱟᱲᱟ ᱠᱚᱫᱚ ᱱᱟᱸᱜ ᱚᱱᱠᱟ ᱦᱩᱭᱩᱜ ᱫᱚ ᱦᱩᱭᱩᱜ ᱠᱟᱱᱟ ᱟᱫᱚ ᱟᱞᱮ ᱚᱱᱛᱮ ᱢᱟ ᱫᱟᱜ ᱡᱟᱹᱲᱤ ᱠᱚ ᱦᱟᱸᱜ ᱚᱝᱠᱟ ᱵᱟᱹᱱᱩᱜ ᱟᱱᱟ ᱥᱮ ᱚᱝᱠᱟ ᱵᱷᱟᱜᱤ ᱵᱟᱝ ᱦᱩᱭᱩᱜ ᱠᱟᱱᱟ ᱱᱤᱭᱟᱹ ᱡᱚᱠᱷᱚᱡ ᱢᱟ ᱫᱟᱜ ᱡᱟᱹᱲᱤ ᱦᱚᱸ ᱱᱟᱯᱟᱭ ᱵᱟᱝ ᱦᱩᱭ ᱞᱮᱱᱟ ᱱᱚᱜᱼᱚᱭ ᱦᱩᱭᱩᱜ ᱠᱟᱱᱟ ᱢᱤᱫ ᱥᱚᱯᱛᱟᱦᱚ ᱜᱟᱱ ᱦᱟᱸᱜ ᱫᱟᱜ ᱡᱟᱹᱲᱤ ᱠᱚᱦᱚᱸ ᱵᱟᱝ ᱦᱩᱭᱩᱜ ᱠᱟᱱᱟ᱾ ᱟᱫᱚ ᱚᱱᱟᱛᱮ ᱦᱟᱸᱜ ᱱᱚᱜᱼᱚᱭ ᱪᱟᱥ ᱠᱟᱹᱢᱤ ᱫᱚ ᱠᱟᱹᱡ ᱞᱮ ᱦᱟᱹᱯᱤᱡ ᱧᱚᱜ ᱠᱟᱜᱼᱟ ᱢᱟᱱᱮ ᱠᱟᱹᱡ ᱞᱮᱴ ᱧᱚᱜᱚᱜᱼᱟ ᱱᱟ ᱚᱝᱠᱟ ᱫᱟᱜ ᱞᱮᱠᱷᱟᱱ ᱟᱨᱦᱚᱸ ᱚᱝᱠᱟ ᱨᱚᱦᱚᱭ ᱵᱟᱲᱟᱭ ᱦᱩᱭᱩᱜᱼᱟ ᱱᱟᱜ ᱦᱮᱸ ᱱᱟᱯᱟᱭ ᱜᱮ᱾
ᱛᱟᱦᱚᱞᱮ ᱜᱚᱝᱠᱮ ᱫᱟᱜ ᱠᱚᱫᱚ ᱵᱟᱭ ᱫᱟᱜ ᱵᱟᱲᱟᱭᱫᱟ ᱚᱱᱛᱮ ᱫᱚ᱾
ᱱᱚᱜᱼᱚᱭ ᱫᱟᱜ ᱫᱚ ᱫᱟᱜ ᱵᱟᱲᱟ ᱞᱮᱜ ᱜᱮᱭᱟ᱾ ᱱᱟᱜ ᱢᱤᱜ ᱥᱚᱯᱛᱟᱦᱚ ᱜᱟᱱ ᱞᱟᱦᱟᱨᱮ ᱦᱟᱸᱜ ᱱᱤᱛᱚᱜ ᱱᱚᱜᱼᱚᱭ ᱧᱮᱞᱚᱜ ᱠᱟᱱᱟ ᱫᱟᱜ ᱡᱟᱹᱲᱤ ᱜᱮ ᱵᱟᱝ᱾ ᱢᱟᱱᱮ ᱥᱤᱛᱩᱝ ᱜᱮ ᱦᱟᱜ ᱫᱚᱢᱮ ᱥᱤᱛᱩᱝ ᱠᱟᱫᱟᱭ ᱱᱟᱜ ᱟᱨ ᱩᱫᱽᱜᱟᱹᱨ ᱜᱮ ᱫᱚᱢᱮ ᱵᱩᱡᱷᱟᱹᱜ ᱠᱟᱱᱟ ᱦᱮᱸ᱾
ᱟᱪᱪᱷᱟ ᱟᱪᱪᱷᱟ
ᱦᱩᱸ ᱦᱩᱸ
ᱛᱟᱦᱚᱞᱮ ᱜᱚᱝᱠᱮ ᱟᱯᱮ ᱫᱚ ᱵᱤᱨ ᱫᱤᱥᱚᱢ?
ᱦᱮᱸ ᱜᱚᱝᱠᱮ ᱟᱞᱮ ᱫᱚ ᱱᱟᱜ ᱵᱤᱨ ᱫᱤᱥᱚᱢ ᱵᱤᱱ ᱞᱮᱭᱟ ᱾ ᱵᱤᱞᱟᱹᱛ ᱫᱤᱥᱚᱢ ᱦᱚᱵᱤᱱ ᱞᱟᱹᱭᱟ᱾ ᱚᱝᱠᱟ ᱪᱟᱥ ᱦᱚᱜᱼᱚᱭ ᱪᱟᱥ ᱦᱚᱸ ᱫᱟᱜ ᱞᱮᱠᱷᱟᱱ ᱵᱷᱟᱜᱮ ᱜᱮ ᱪᱟᱥ ᱦᱩᱭᱩᱜᱼᱟ᱾ ᱟᱨᱚ ᱦᱟᱸᱜ ᱠᱷᱟᱱ ᱚᱝᱠᱟ ᱪᱟᱥ ᱠᱚᱦᱚᱸ ᱵᱟᱝ ᱦᱩᱭᱩᱜ ᱜᱮᱭᱟ ᱟᱨ ᱵᱤᱨ ᱠᱚᱦᱚᱸ ᱥᱩᱨ ᱨᱮᱜᱮ ᱢᱮᱱᱟᱜ ᱛᱟᱞᱮᱭᱟ ᱢᱮᱱᱟᱜ ᱫᱚ᱾
ᱟᱪᱪᱷᱟ ᱟᱪᱪᱷᱟ ᱛᱟᱦᱚᱞᱮ ᱜᱚᱝᱠᱮ ᱵᱤᱨ ᱠᱷᱚᱱᱟᱜ ᱫᱚ ᱡᱟᱦᱟᱸ ᱡᱚᱢ ᱩᱛᱩ ᱡᱤᱱᱤᱥ ᱠᱚ ᱯᱩᱴᱠᱟᱹ ᱴᱩᱴᱠᱟᱹ ᱠᱚᱵᱮᱱ ᱟᱹᱜᱩᱭᱮᱜ ᱠᱚᱣᱟ ᱥᱮ ᱵᱟᱝ-ᱟ?
ᱦᱮᱸ ᱜᱚᱝᱠᱮ ᱩᱫ ᱯᱩᱴᱠᱟᱹ ᱫᱚ ᱦᱟᱸᱜ ᱫᱤᱱᱟᱹᱢ ᱜᱤᱧ ᱟᱹᱜᱩᱭᱮᱜ ᱠᱚᱣᱟ ᱦᱮᱸ ᱢᱚᱴᱟᱢᱩᱴᱤ ᱪᱟᱞᱟᱣ ᱦᱩᱭᱩᱜ ᱠᱟᱱ ᱜᱮᱭᱟ ᱥᱮᱼᱼ ᱥᱮᱛᱟᱜ ᱨᱮᱜᱮ ᱦᱟᱸᱜ ᱵᱤᱨ ᱠᱚᱫᱚ ᱟᱫᱚ ᱩᱫ ᱯᱩᱴᱠᱟᱹ ᱧᱟᱢᱚᱜ ᱠᱟᱱᱟ ᱠᱚ ᱥᱮ ᱱᱮᱛᱟᱨ ᱢᱟ ᱟᱫᱚ ᱪᱟᱞᱟᱜ ᱦᱩᱭᱩᱜ ᱠᱟᱱᱟ ᱠᱟᱱᱟ ᱱᱚᱜᱼᱚᱭ ᱩᱫ ᱯᱩᱴᱠᱟᱹ ᱦᱚᱞᱟ ᱜᱮᱞᱤᱧ ᱟᱹᱜᱩ ᱞᱮᱜ ᱠᱚᱣᱟ ᱱᱟᱜ ᱵᱟᱨ ᱵᱮᱜᱽ ᱯᱩᱴᱠᱟᱹ ᱟᱨ ᱩᱫ ᱠᱚ ᱟᱹᱜᱩ ᱦᱩᱭ ᱞᱮᱱᱟ ᱰᱷᱮᱨ ᱜᱮ᱾
ᱟᱪᱪᱷᱟ ᱟᱪᱪᱷᱟ᱾
ᱦᱟᱸ ᱦᱟᱸ ᱜᱚᱝᱠᱮ ᱛᱟᱦᱚᱞᱮ ᱟᱯᱮ ᱚᱱᱛᱮ ᱨᱮ ᱫᱚ ᱵᱟᱡᱟᱨ ᱠᱚᱨᱮ ᱩᱫ ᱯᱩᱴᱠᱟᱹ ᱯᱮ ᱧᱟᱢ ᱵᱟᱲᱮᱜ ᱠᱚᱣᱟ ᱥᱮ ᱵᱟᱝ?
ᱦᱮᱸ ᱜᱚᱝᱠᱮ ᱡᱟᱦᱟᱸ ᱨᱳᱵ ᱵᱟᱨ ᱦᱟᱴ ᱠᱚ ᱦᱩᱭ ᱞᱮᱝᱠᱷᱟᱱ ᱟᱹᱜᱩ ᱵᱟᱲᱟ ᱠᱚᱜᱮᱭᱟ ᱛᱚ᱾ ᱟᱹᱰᱤᱜᱟᱱ ᱫᱟᱢ ᱩᱝᱠᱩ ᱯᱩᱴᱠᱟᱹ ᱦᱚᱸ ᱫᱩ ᱛᱤᱱ ᱦᱟᱡᱟᱨ᱾
ᱴᱷᱤᱠ ᱴᱷᱤᱠ ᱦᱮᱸ ᱜᱚᱝᱠᱮ ᱟᱞᱮ ᱥᱮᱫ ᱫᱚ ᱦᱟᱸᱜ ᱩᱱ ᱩᱱᱟᱹᱜ ᱫᱟᱢ ᱫᱚ ᱦᱟᱸᱜ ᱵᱟᱝᱟ ᱠᱚᱢ ᱜᱮᱭᱟ ᱠᱚ᱾ ᱦᱮᱸ ᱞᱟᱹᱭ ᱵᱤᱱ,
ᱡᱟᱜᱮ ᱯᱟᱸᱥᱥᱚ ᱜᱟᱱ ᱨᱮᱱ ᱦᱟᱛᱟᱣ ᱵᱟᱲᱟᱛᱮᱜ ᱡᱚᱢ ᱵᱟᱲᱟ ᱦᱩᱭ ᱞᱮᱱ ᱛᱟᱦᱮᱸᱫ᱾ ᱥᱤᱵᱤᱞ ᱠᱚ ᱵᱩᱡᱷᱟᱹᱜᱼᱟ ᱛᱚ ᱚᱱᱟᱛᱤᱨ ᱡᱟᱦᱟᱸ ᱛᱤᱱᱟᱹᱜ ᱫᱟᱢ ᱨᱮᱦᱚᱸ ᱠᱤᱨᱤᱧ ᱟᱛᱮᱜ ᱡᱚᱢ ᱵᱟᱲᱟᱭᱮᱜ ᱛᱟᱦᱮᱸᱫ᱾
ᱟᱪᱪᱷᱟ ᱟᱪᱷᱟ ᱟᱞᱮ ᱥᱮᱫ ᱫᱚ ᱦᱟᱸᱜ ᱜᱚᱝᱠᱮ ᱠᱚᱢ ᱜᱮᱭᱟ ᱠᱚ ᱫᱟᱢ ᱦᱮᱸ ᱱᱚᱜᱼᱚᱭ᱾ ᱯᱟᱸᱥ ᱴᱟᱠᱟ ᱠᱤᱞᱳ ᱜᱟᱱ ᱵᱤᱱ ᱧᱟᱢ ᱠᱚᱣᱟ ᱟᱫᱚ ᱡᱟᱦᱟᱸ ᱛᱤᱥ ᱡᱩᱫᱤ ᱚᱝᱠᱟ ᱡᱚᱢᱼᱼ ᱥᱟᱱᱟ ᱵᱮᱱ ᱠᱷᱟᱱ ᱟᱞᱮ ᱠᱟᱹᱡ ᱠᱷᱚᱵᱚᱨ ᱟᱞᱮ ᱵᱮᱱ ᱢᱟᱱᱮ ᱟᱞᱮᱼᱼ ᱚᱝᱠᱟ ᱞᱮ ᱤᱫᱤᱴᱚ ᱠᱟᱜᱼᱟ ᱦᱮᱸ ᱜᱚᱝᱠᱮ ᱦᱮᱸ ᱦᱮᱸ᱾
ᱛᱟᱦᱚᱞᱮ ᱟᱨ ᱯᱷᱩᱴᱠᱟᱹ ᱵᱟᱯᱫᱷᱟᱨ ᱪᱮᱫ ᱩᱫ ᱠᱚᱵᱤᱱ ᱧᱟᱢ ᱵᱟᱲᱟ ᱟᱠᱟᱫ ᱜᱮᱭᱟ?
ᱱᱚᱜᱼᱭ ᱱᱟ ᱪᱮᱫ ᱠᱚ ᱩᱫ ᱠᱚ ᱞᱟᱹᱭᱫᱟ ᱯᱟᱴᱠᱟ ᱩᱫ ᱠᱚᱠᱚ ᱞᱟᱹᱭᱮᱫᱟ ᱦᱮᱸ᱾ ᱦᱮᱸ ᱯᱟᱴᱠᱟ ᱩᱫ ᱛᱚᱨᱢᱟᱲ ᱩᱫ ᱮᱸᱼᱼᱼ ᱟᱨ ᱱᱟ ᱱᱚᱜ-ᱚᱭ ᱪᱮᱫ ᱩᱫ ᱠᱚ ᱢᱮᱛᱟᱜ ᱱᱮᱛᱟᱨ ᱧᱩᱛᱩᱢ ᱠᱚ ᱦᱮᱸ ᱱᱮᱛᱟᱨ ᱫᱚ ᱵᱟᱞᱤᱧ ᱫᱤᱥᱟᱹᱭᱮᱫᱟ᱾ ᱦᱮᱸ ᱚᱱᱟ ᱩᱫ ᱠᱚᱦᱚᱸ ᱧᱟᱢᱚᱜ ᱠᱟᱱ ᱜᱮᱭᱟ ᱟᱹᱰᱤ ᱵᱟᱹᱲᱛᱤ ᱜᱮ ᱟᱨ ᱱᱚᱜᱼᱚᱭ ᱠᱤᱪᱷᱩ ᱠᱤᱪᱼᱼ ᱠᱤᱪᱷᱩ ᱡᱟᱜᱟ ᱨᱮᱱᱟᱜ ᱚᱱᱟ ᱢᱚᱛᱟᱢ ᱩᱛ ᱠᱚ ᱧᱟᱢᱚᱜ ᱠᱟᱱᱟ ᱜᱚᱝᱠᱮ ᱢᱚᱛᱟᱢ ᱩᱛ ᱵᱤᱱ ᱧᱮᱞ ᱟᱠᱟᱫᱟ?
ᱦᱮᱸ ᱜᱚᱝᱠᱮ ᱡᱚᱢ ᱦᱚᱸ ᱡᱚᱢ ᱵᱟᱲᱟ ᱦᱩᱭ ᱟᱠᱟᱱ ᱜᱮᱭᱟ ᱡᱟ ᱠᱤᱨᱤᱧ ᱠᱚᱛᱮ ᱜᱮ᱾
ᱦᱮᱸ ᱦᱮᱸ᱾
ᱟᱨ ᱡᱟ ᱢᱤᱫᱼᱼ ᱫᱷᱟᱹᱣ ᱡᱚᱢ ᱦᱩᱭ ᱞᱮᱱ ᱛᱟᱦᱮᱸᱜ ᱡᱮ ᱚᱲᱟᱜ ᱨᱮᱱ ᱜᱚᱜᱚ ᱠᱚᱠᱚ ᱪᱟᱞᱟᱣ ᱞᱮᱱ ᱛᱟᱦᱮᱸᱜ ᱵᱤᱨ ᱥᱮᱱ᱾ ᱟᱫᱚ ᱟᱹᱜᱩ ᱦᱚᱴᱚ ᱠᱟᱜ ᱛᱟᱦᱮᱸᱫ ᱠᱚ ᱱᱚᱸᱰᱮ ᱟᱨᱠᱤ᱾
ᱴᱷᱤᱠ ᱴᱷᱤᱠ᱾ ᱦᱮᱸ ᱜᱚᱝᱠᱮ ᱟᱞᱮᱥᱮᱫ ᱫᱚ ᱢᱚᱛᱟᱢ ᱩᱫ ᱧᱟᱢᱚᱜ ᱜᱮᱭᱟ ᱟᱫᱚ ᱢᱚᱛᱟᱢ ᱩᱫ ᱫᱚ ᱱᱟᱦᱟᱜ ᱟᱫᱚ ᱜᱚᱴᱟ ᱡᱟᱜᱟ ᱨᱮᱫᱚ ᱵᱟᱭ ᱧᱟᱢᱚᱜ ᱠᱟᱱᱟ ᱢᱤᱫᱴᱟᱝ ᱢᱤᱫᱴᱟᱝ ᱡᱟᱭᱜᱟ ᱨᱮᱜᱮ ᱧᱟᱢᱚᱜᱼᱟ᱾ ᱦᱮᱸ ᱜᱚᱢᱠᱮ ᱢᱚᱛᱟᱢ ᱩᱫ ᱫᱚ ᱦᱟᱸᱜ ᱟᱹᱰᱤ ᱡᱩᱨ ᱫᱟᱢ᱾ ᱢᱟᱱᱮ ᱢᱤᱫ ᱠᱤᱞᱳ ᱨᱮᱜᱮ ᱱᱟᱦᱟᱜ ᱯᱟᱸᱪ ᱦᱟᱡᱟᱨ ᱪᱷᱚ ᱦᱟᱡᱟᱨ ᱱᱚᱜ ᱱᱚᱝᱠᱟ ᱦᱟᱛᱮᱠᱚ ᱟᱹᱠᱷᱨᱤᱧᱟ᱾
ᱦᱮᱸ ᱦᱮᱸ᱾
ᱦᱚᱸ
ᱛᱟᱦᱚᱞᱮ ᱜᱚᱝᱠᱮ ᱵᱟᱯᱞᱟ ᱵᱟᱯᱞᱟ ᱠᱚᱫᱚ ᱦᱩᱭᱮᱱ ᱛᱟᱵᱮᱱᱟ ᱥᱮ ᱵᱟᱝ?
ᱦᱮᱸ ᱜᱚᱝᱠᱮ ᱟᱹᱞᱤᱧ ᱫᱚ ᱦᱟᱸᱜ ᱵᱟᱯᱞᱟ ᱦᱟᱠᱟᱱᱟᱞᱤᱧ ᱱᱚᱝᱠᱟ ᱦᱩᱭ ᱜᱚᱫ ᱤᱱ ᱜᱮᱭᱟ ᱯᱟᱸᱪ ᱵᱚᱪᱷᱚᱨ ᱜᱟᱱ ᱦᱮᱸ᱾
ᱟᱪᱪᱷᱟ ᱟᱪᱪᱷᱟ ᱟᱨ ᱜᱤᱫᱽᱨᱟᱹ ᱠᱚᱫᱚ ᱛᱟᱦᱚᱞᱮ,
ᱦᱮᱸ ᱜᱤᱫᱽᱨᱟᱹ ᱫᱚ ᱦᱟᱸᱜ ᱢᱮᱱᱟᱜ ᱠᱤᱱᱟ ᱦᱟᱸᱜ ᱵᱟᱨᱭᱟ ᱜᱤᱫᱽᱨᱟᱹ ᱢᱮᱱᱟᱜ ᱠᱤᱱᱟ ᱦᱟᱸᱜ᱾ ᱦᱮᱸ ᱦᱮᱸ ᱵᱟᱹᱵᱩ ᱢᱟᱹᱭ ᱛᱤᱠᱤᱱ ᱦᱮᱸ ᱵᱟᱹᱵᱩ ᱟᱨ ᱢᱟᱹᱭ ᱦᱮᱸ
ᱟᱪᱪᱷᱟ ᱟᱪᱪᱷᱟ ᱛᱟᱦᱚᱞᱮ ᱦᱩᱰᱤᱧ ᱫᱷᱟᱨᱟ ᱧᱚᱜ ᱜᱮᱭᱟ ᱠᱤᱱ᱾
ᱦᱮᱸ ᱠᱟᱹᱡ ᱦᱩᱰᱤᱧ ᱧᱚᱜ ᱜᱮᱭᱟᱠᱤᱱ ᱦᱮᱸ᱾
ᱟᱪᱪᱷᱟ᱾
ᱤᱥᱠᱩᱞ ᱠᱚᱠᱤᱱ ᱪᱟᱞᱟᱣ ᱵᱟᱲᱟᱜ ᱠᱟᱱᱟ ᱦᱮᱸ᱾
ᱦᱮᱸ ᱦᱮᱸ᱾
ᱴᱷᱤᱠ
ᱛᱟᱦᱚᱞᱮ ᱜᱚᱝᱠᱮ ᱟᱯᱮ ᱫᱚ ᱚᱲᱟᱜ ᱠᱚᱨᱮ ᱫᱚ ᱡᱟᱦᱟᱱᱟᱜ ᱠᱚ ᱵᱟᱯᱮ ᱪᱟᱥ ᱟᱠᱟᱜᱼᱟ ᱟᱱᱟᱡᱽ ᱴᱱᱟᱡᱽ ᱠᱚ?
ᱦᱮᱸ ᱜᱚᱝᱠᱮ ᱚᱲᱟᱜ ᱠᱚᱨᱮ ᱫᱚ ᱪᱟᱥ ᱟᱠᱟᱱ ᱜᱮᱭᱟ ᱟᱹᱰᱤ, ᱢᱟᱱᱮ ᱟᱱᱟᱡᱽ ᱠᱚᱦᱚᱸ ᱟᱹᱰᱤ ᱟᱢᱫᱟ ᱜᱮᱞᱮ ᱪᱟᱥ ᱟᱠᱟᱫᱟ ᱾ ᱡᱮᱞᱮᱠᱟ ᱟᱱᱟᱡᱽ ᱠᱚ ᱞᱟᱹᱭ ᱞᱮᱠᱷᱟᱱ ᱪᱮᱫ ᱠᱚ ᱪᱟᱥ ᱦᱩᱭ ᱠᱟᱱᱟ ᱚᱱᱟ ᱠᱚᱫᱚᱼᱼ ᱱᱚᱜᱼᱚᱭ ᱡᱮᱢᱚᱱ ᱵᱷᱩᱸᱰᱤ ᱠᱚ, ᱟᱞᱩ ᱠᱚ, ᱦᱮᱸᱼᱼ ᱴᱟᱢᱟᱴᱩᱨ, ᱛᱟᱯᱚᱨᱮ ᱱᱟᱜ ᱱᱚᱜᱼᱚᱭ ᱮᱸ ᱡᱚᱸᱰᱨᱟ ᱠᱚᱞᱤᱧ ᱮᱨ ᱟᱠᱟᱜᱼᱟ ᱱᱟᱜ ᱦᱮᱸ ᱾ ᱡᱚᱱᱰᱨᱟ ᱛᱟᱯᱚᱨᱮ ᱱᱚᱜᱼᱚᱭ ᱱᱟᱜ ᱤᱭᱟᱹᱼᱼ ᱥᱟᱹᱨᱩ ᱠᱚ, ᱦᱮᱸ ᱱᱚᱝᱠᱟ ᱟᱭᱢᱟ ᱠᱤᱪᱷᱩ ᱜᱮ ᱨᱚᱦᱚᱭ ᱵᱟᱲᱟ ᱦᱩᱭ ᱱᱟ ᱾
ᱟᱪᱪᱷᱟ ᱟᱪᱪᱷᱟ ᱟᱪᱪᱷᱟ ᱾
ᱦᱮᱸ ᱦᱮᱸ
ᱚᱱᱟ ᱫᱚ ᱟᱹᱠᱷᱨᱤᱧ ᱵᱟᱠᱷᱨᱟ ᱥᱮ ᱡᱟᱦᱟᱸ ᱚᱲᱟᱜ ᱨᱮ ᱞᱟᱹᱜᱤᱫ ᱜᱮ?
ᱦᱮᱸ ᱜᱚᱝᱠᱮ ᱱᱚᱜᱼᱚᱭ ᱱᱟᱦᱟᱜ ᱡᱚᱱᱰᱨᱟ ᱠᱚᱫᱚ ᱱᱟᱦᱟᱜ ᱢᱟᱨᱟᱝ ᱜᱮ ᱨᱚᱦᱚᱭ ᱦᱩᱭ ᱟᱠᱟᱱᱟ, ᱚᱱᱟ ᱠᱚᱫᱚ ᱟᱹᱠᱷᱨᱤᱧ ᱵᱟᱲᱟ ᱦᱩᱭᱩᱜᱼᱟ ᱱᱟᱜ ᱾ ᱠᱤᱪᱷᱩ ᱟᱨ ᱯᱤᱪᱷᱩ ᱡᱚᱢ ᱞᱟᱹᱜᱤᱫ ᱫᱚᱦᱟᱸᱜ ᱫᱚᱦᱚ ᱦᱩᱭᱩᱜᱼᱟ, ᱟᱨ ᱱᱚᱜᱼᱚᱭ ᱡᱟᱦᱟᱸ ᱥᱚᱵᱽᱡᱤ ᱠᱚ ᱚᱱᱟ ᱫᱚ ᱦᱟᱸᱜᱼᱼ ᱚᱱᱮ ᱚᱲᱟᱜ ᱨᱮ ᱞᱟᱹᱜᱤᱫ ᱜᱮ ᱩᱹᱛᱩ ᱵᱟᱲᱟ ᱞᱟᱹᱜᱤᱫ ᱜᱮ ᱦᱟᱸᱜ ᱚᱱᱠᱟ ᱟᱹᱠᱷᱨᱤᱧ ᱞᱟᱹᱜᱤᱫ ᱫᱚ ᱵᱟᱝ ᱨᱚᱦᱚᱭ ᱠᱟᱱᱟ ᱢᱟᱨᱟᱝ ᱧᱚᱜ ᱫᱚ ᱦᱩᱰᱤᱧ ᱧᱚᱜᱼᱼ ᱜᱮ ᱨᱚᱦᱚᱭ ᱦᱩᱭ ᱠᱟᱱᱟ ᱾
ᱟᱪᱪᱷᱟ ᱟᱪᱪᱷᱟ
ᱟᱫᱚ ᱟᱹᱛᱩ ᱚᱲᱟᱜ ᱨᱮ ᱡᱟᱦᱟᱸᱭ ᱠᱚ ᱦᱟᱛᱟᱣ ᱠᱷᱟᱱ ᱩᱱᱠᱩ ᱫᱚ ᱮᱢᱟ ᱠᱚ ᱦᱩᱭᱩᱜ ᱠᱟᱱ ᱜᱮᱭᱟ ᱱᱟᱜ ᱦᱮᱸ ᱾ ᱢᱟᱱᱮ ᱢᱤᱫ ᱠᱤᱞᱳ ᱵᱟᱨ ᱠᱤᱞᱳ ᱚᱱᱠᱟ ᱡᱩᱫᱤ ᱠᱚ ᱦᱟᱛᱟᱣ ᱠᱷᱟᱱ ᱱᱟᱜ ᱚᱱᱠᱟ ᱵᱮᱥᱤ ᱫᱚᱱᱷᱟᱜ ᱵᱟᱝᱞᱤᱧ ᱟᱹᱠᱷᱨᱤᱧ ᱮᱫᱟ ᱾
ᱦᱮᱸ ᱟᱹᱞᱤᱧ ᱦᱚᱸ ᱜᱚᱝᱠᱮᱼᱼ ᱱᱚᱣᱟ ᱵᱟᱡᱟᱨ ᱮᱞᱟᱠᱟ ᱨᱮᱜᱮ ᱡᱟᱦᱟᱸ ᱡᱟᱭᱜᱟ ᱢᱤᱫᱴᱮᱱ ᱞᱤᱧ ᱦᱟᱛᱟᱣ ᱟᱠᱟᱫᱼᱟᱼᱼ ᱱᱚᱸᱰᱮᱞᱤᱧ ᱪᱟᱥ ᱫᱚᱞᱤᱧ ᱪᱟᱥ ᱵᱟᱲᱟᱭᱮᱫ ᱜᱮᱭᱟ, ᱠᱤᱪᱷᱩ ᱜᱟᱱ ᱟᱠᱷᱨᱤᱧ ᱞᱟᱹᱜᱤᱫ ᱦᱚᱸ ᱟᱨ ᱚᱲᱟᱜ ᱨᱮ ᱞᱟᱹᱜᱤᱫ ᱦᱚᱸ ᱾ ᱦᱮᱸ ᱛᱤᱱᱟᱹᱜ ᱮᱢ ᱠᱤᱨᱤᱧ ᱟᱛᱮᱢ ᱡᱚᱢᱟ, ᱫᱟᱢ ᱠᱚ ᱡᱟᱹᱥᱛᱤ ᱟᱠᱟᱱᱟ ᱥᱮ ᱟᱹᱰᱤ ᱜᱟᱱ ᱾
ᱦᱮᱸ ᱱᱤᱡᱮ ᱫᱚ ᱪᱟᱥᱟᱜ ᱡᱚᱢ ᱜᱮ ᱵᱷᱟᱜᱤᱭᱼᱟ ᱦᱟᱸᱜ, ᱦᱮᱸ ᱚᱱᱠᱟ ᱵᱟᱡᱟᱨ ᱨᱮᱱᱼᱼ ᱱᱮᱛᱟᱨ ᱢᱟ ᱵᱟᱲᱟᱭ ᱜᱮᱭᱟᱵᱤᱱ ᱠᱮᱢᱤᱠᱮᱞ ᱪᱮ ᱥᱟᱨ ᱠᱚ ᱥᱮ ᱨᱟᱥᱟᱭᱱᱤᱠ ᱥᱟᱨ ᱠᱚ ᱵᱮᱵᱚᱦᱟᱨᱮᱫᱟ ᱾ ᱦᱮᱸ, ᱚᱱᱟ ᱠᱚ ᱤᱫᱤ ᱠᱟᱛᱮ ᱱᱚᱜᱼᱚᱭ ᱱᱟᱜ, ᱟᱲᱟᱜ ᱥᱟᱠᱟᱢ ᱠᱚ ᱡᱚᱛᱚᱱᱟᱜ ᱜᱮ ᱦᱩᱭᱩᱜ ᱠᱟᱱᱟ ᱾ ᱛᱟᱦᱚᱞᱮ ᱚᱱᱟ ᱠᱚ ᱡᱚᱢ ᱫᱚ ᱟᱵᱚᱣᱟᱜ ᱮᱸ ᱦᱚᱲᱢᱚ ᱯᱚᱠᱠᱷᱮ ᱦᱚᱸ ᱠᱟᱹᱡ ᱠᱷᱟᱨᱟᱯ ᱧᱚᱜ ᱜᱮᱭᱟ ᱦᱮᱸ ᱾ ᱚᱱᱟᱛᱮ ᱱᱤᱡᱮ ᱪᱟᱥ ᱛᱮᱜᱮ ᱡᱚᱢ ᱵᱮᱱ, ᱚᱱᱟ ᱜᱮ ᱡᱚᱛᱚ ᱠᱷᱚᱱᱟᱜ ᱵᱷᱟᱜᱮᱭᱟ ᱜᱚᱝᱠᱮ ᱾
ᱛᱟᱦᱚᱞᱮ ᱜᱚᱝᱠᱮ ᱚᱱᱠᱟ ᱜᱟᱹᱰᱭᱟᱹ ᱠᱚᱫᱚ ᱵᱟᱹᱱᱩᱜ ᱛᱟᱹᱵᱤᱱᱟ ᱦᱟᱹᱠᱩ ᱠᱚ ᱪᱟᱥ ᱞᱟᱹᱜᱤᱫ ᱫᱚ?
ᱦᱮᱸ, ᱜᱚᱝᱠᱮ ᱜᱟᱹᱰᱤᱭᱟᱹ ᱫᱚ ᱦᱟᱸᱜ ᱵᱟᱨᱭᱟ ᱞᱤᱧ ᱞᱟ ᱟᱠᱟᱫᱟ, ᱦᱮᱸ ᱾
ᱦᱮᱸ ᱦᱮᱸ ᱾
ᱚᱱᱟ ᱜᱟᱹᱰᱤᱭᱟᱹᱨᱮ ᱢᱟᱨᱟᱝ ᱢᱟᱨᱟᱝ ᱦᱟᱹᱠᱩ ᱠᱚ, ᱚᱱᱟ ᱟᱲᱟᱜ ᱦᱩᱭᱱᱟ ᱢᱟᱨᱟᱝ ᱢᱟᱨᱟᱝ ᱠᱟᱱᱟ ᱠᱚ ᱾ ᱦᱮᱸ, ᱱᱚᱜᱼᱚᱭ ᱵᱳᱣᱟᱲ ᱦᱟᱸᱜ ᱢᱮᱱᱟᱜ ᱠᱚᱣᱟ, ᱨᱩᱭ ᱢᱟᱪᱷ, ᱠᱟᱛᱞᱟ ᱢᱟᱪᱷ ᱦᱮᱸ ᱾ ᱢᱤᱜᱽᱨᱤ ᱠᱚ ᱢᱮᱱᱟᱜ ᱠᱚᱣᱟ ᱜᱚᱝᱠᱮ, ᱟᱹᱰᱤ ᱜᱟᱱ ᱵᱟᱨ ᱨᱚᱠᱚᱢ ᱜᱟᱹᱰᱭᱟᱹ ᱨᱮ ᱵᱟᱨ ᱨᱚᱠᱚᱢ ᱦᱟᱹᱠᱩ ᱢᱮᱱᱟᱜ ᱠᱚᱣᱟ ᱜᱚᱝᱠᱮ ᱾ ᱢᱟᱱᱮ ᱢᱤᱫᱴᱷᱮᱱ ᱞᱤᱧ ᱨᱚᱭ ᱟᱲᱟᱜ ᱠᱟᱜ ᱠᱚᱣᱟ ᱢᱟᱱᱮ ᱟᱹᱰᱤ ᱨᱚᱠᱚᱢ ᱢᱮᱱᱟᱜ ᱠᱚᱣᱟ ᱜᱟᱹᱰᱤᱭᱟᱨᱮ, ᱦᱮᱸ ᱾
ᱛᱤᱱᱟᱹᱜ ᱜᱮᱵᱤᱱ ᱟᱹᱠᱷᱨᱤᱧ ᱡᱟᱣᱨᱟ ᱠᱮᱫ ᱠᱚᱣᱟ ᱥᱮ ᱡᱚᱢ ᱞᱟᱹᱜᱤᱫ ᱜᱮ ᱚᱲᱟᱜ ᱨᱮ?
ᱦᱮᱸ, ᱟᱹᱠᱷᱨᱤᱧ ᱫᱚ ᱵᱟᱨ ᱴᱮᱢᱯᱩ ᱚᱱᱟ ᱜᱟ, ᱰᱭᱟᱹ ᱨᱮᱱᱟᱜ ᱟᱹᱠᱷᱨᱤᱧ ᱦᱩᱭᱮᱱᱟ ᱦᱚᱞᱟ ᱢᱟᱫᱷᱮᱨ ᱜᱮ ᱱᱟᱜ ᱦᱮᱸ, ᱟᱨ ᱦᱚᱸ ᱢᱮᱱᱟᱜ ᱠᱚ ᱜᱮᱭᱟ ᱾ ᱟᱨᱚ ᱯᱮ ᱯᱩᱱ ᱴᱮᱢᱯᱩ ᱠᱚ ᱦᱩᱭᱩᱜᱼᱟ, ᱦᱮᱸ ᱚᱱᱠᱟ ᱟᱹᱠᱷᱨᱤᱧ ᱦᱩᱭᱩᱜᱼᱟ ᱱᱟᱜ ᱾ ᱠᱟᱹᱡ ᱩᱱᱠᱩ ᱫᱚᱠᱚ ᱦᱩᱰᱤᱧ ᱧᱚᱜ ᱜᱮᱭᱟ ᱱᱟᱜ ᱦᱮᱸ, ᱢᱟᱨᱟᱝ ᱞᱮᱱᱠᱷᱟᱱ ᱩᱱᱠᱩ ᱱᱟᱜ ᱟᱹᱠᱷᱨᱤᱧ ᱦᱩᱭᱩᱜᱼᱟ ᱾
ᱦᱩᱸ ᱦᱩᱸ ᱾
ᱦᱳᱭ ᱦᱮᱸ
ᱟᱹᱞᱤᱧ ᱦᱚᱸ ᱡᱟᱦᱟᱸ ᱚᱲᱟᱜ ᱨᱮ ᱟᱨᱠᱤ ᱟᱹᱛᱩ ᱫᱤᱥᱚᱢ ᱨᱮ, ᱜᱟᱹᱰᱭᱟᱹᱼᱼ ᱲᱟᱜ ᱞᱤᱧ ᱞᱟ ᱦᱚᱪᱚ ᱟᱠᱟᱜ ᱱᱤᱭᱟᱹ ᱫᱷᱟᱹᱣ ᱚᱸᱰᱮ ᱪᱟᱥ ᱦᱩᱭᱩᱜ ᱞᱟᱹᱜᱤᱫ ᱦᱟᱹᱠᱩ ᱞᱟᱹᱭ ᱵᱟᱲᱟ ᱦᱩᱭᱩᱜ ᱠᱟᱱᱟ ᱾
ᱦᱮᱸ ᱦᱮᱸ ᱾
ᱟᱫᱚ ᱡᱟᱦᱟᱸ ᱪᱟᱥᱵᱟᱥ ᱠᱚᱛᱮ, ᱤᱱᱟᱹ ᱠᱚᱛᱮ ᱜᱮ ᱦᱟᱸᱜ ᱡᱟᱦᱟᱸ ᱾ ᱦᱟᱹᱠᱩ ᱪᱟᱥ ᱫᱚ ᱯᱚᱲᱛᱟ ᱫᱚ ᱯᱚᱲᱛᱟ ᱜᱮᱭᱟ ᱾
ᱦᱮᱸ, ᱜᱚᱢᱠᱮ ᱦᱟᱹᱠᱩ ᱪᱟᱥ ᱨᱮᱱᱟᱜ ᱟᱹᱰᱤ ᱯᱚᱲᱛᱟ ᱜᱮᱭᱟ ᱾ ᱟᱹᱞᱤᱧ ᱞᱤᱧ ᱪᱟᱥ ᱵᱟᱲᱟ ᱠᱚᱣᱟ ᱩᱱᱟᱹᱜ ᱫᱚ ᱦᱟᱸᱜ ᱵᱟᱝᱞᱤᱧ ᱞᱚᱥ ᱟᱠᱟᱱᱟ, ᱱᱚᱜᱼᱚᱭ ᱯᱨᱚᱛᱛᱮᱠ ᱥᱮᱨᱢᱟ ᱜᱮ ᱦᱟᱸᱜ ᱰᱷᱮᱨ ᱰᱷᱮᱨ ᱴᱟᱠᱟ ᱨᱮᱱ ᱦᱟᱹᱠᱩᱼᱼ ᱦᱟᱹᱠᱩ ᱟᱹᱠᱷᱨᱤᱧ ᱦᱩᱭᱩᱜᱼᱟ ᱾